ᱡᱚᱦᱟᱨ ᱜᱮ ᱜᱚ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ ᱾
ᱦᱮᱞᱳ, ᱦᱮᱸ ᱦᱮᱸ ᱡᱚᱦᱟᱨ ᱜᱮ ᱾
ᱦᱮᱸ ᱡᱚᱦᱟᱨ ᱜᱮ ᱾
ᱪᱮᱫ ᱮᱢ ᱪᱤᱠᱟᱹᱭᱮᱫᱟ ᱜᱚᱝᱠᱮ?
ᱥᱮᱨᱮᱧ ᱫᱩᱨ ᱦᱩᱭ ᱟᱠᱟᱱᱟ
ᱟᱪᱪᱷᱟ ᱛᱟᱦᱚᱞᱮ ᱥᱮᱛᱟᱜ ᱵᱮᱲᱟᱫᱚ ᱱᱟᱥᱛᱟ ᱠᱚᱫᱚ ᱦᱩᱭᱱᱟ ᱥᱮ ᱵᱟᱝ? ᱟᱹᱞᱤᱧ ᱦᱚᱸ ᱪᱮᱫ ᱦᱚᱸ ᱵᱟᱝ ᱫᱩᱲᱩᱵ ᱟᱠᱟᱱᱟ ᱞᱤᱧ ᱦᱚᱸ
ᱦᱳᱭ ᱦᱳᱭ
ᱪᱮᱫ ᱦᱩᱭ ᱞᱮᱱᱟ ᱥᱮᱛᱟᱜ ᱵᱮᱲᱟ ᱱᱟᱥᱛᱟ ᱨᱮᱫᱚ?
ᱮᱸᱪᱟ ᱠᱷᱟᱹᱡᱟᱹᱲᱤ ᱤᱱᱟᱹᱜᱤ
ᱟᱪᱪᱷᱟ
ᱦᱳᱭ
ᱟᱹᱰᱤ ᱱᱟᱯᱟᱭ
ᱟᱵᱮᱱ ᱜᱮ ᱪᱮᱫ ᱵᱮᱱ ᱱᱟᱥᱛᱟᱭᱮᱱᱟ᱾
ᱟᱹᱞᱤᱧ ᱫᱚ ᱥᱮᱛᱟᱜ ᱨᱮᱜᱮ ᱫᱟᱜ ᱢᱟᱹᱲᱤ ᱟᱨ ᱢᱩᱱᱜᱟᱹ ᱟᱲᱟᱜ ᱛᱟᱦᱮ ᱞᱮᱱᱟ ᱵᱷᱟᱹᱡᱤᱼᱼ
ᱦᱚᱭ ᱦᱚᱭ ᱵᱮᱥ ᱵᱮᱥ ᱛᱚᱵᱮ ᱱᱟᱯᱟᱭ ᱵᱟᱲᱟ ᱜᱮᱛᱚ ᱡᱚᱛᱚ ᱦᱚᱲ ᱜᱮ?
ᱦᱮᱸ ᱱᱤᱛᱚᱜ ᱵᱟᱨᱥᱤᱧ ᱫᱚ ᱱᱟᱯᱟᱭ ᱵᱟᱲᱟ ᱜᱮᱼᱼ ᱟᱯᱮ ᱜᱮ ᱜᱚᱝᱠᱮ ᱪᱮᱫᱞᱮᱠᱟ ᱦᱮᱱᱟᱜ ᱯᱮᱭᱟ ᱚᱲᱟᱜ ᱨᱮ?
ᱟᱞᱤᱧ ᱦᱚᱸ ᱪᱟᱸᱫᱳ ᱪᱟᱸᱫᱳ ᱟᱥᱤᱨᱵᱟ ᱛᱮ ᱱᱟᱯᱟᱭ ᱦᱟᱛᱟᱨ ᱜᱮᱼᱼ
ᱟᱪᱪᱷᱟ ᱱᱤᱭᱟᱹ ᱯᱚᱨ ᱜᱚᱝᱠᱮ ᱫᱟᱜ ᱡᱟᱹᱯᱩᱫ ᱫᱚ ᱪᱮᱫᱮᱠᱟ ᱱᱤᱭᱟᱹ ᱵᱟᱨᱥᱤᱧ?
ᱱᱤᱭᱟᱹᱵᱟᱨ ᱫᱚ ᱚᱠᱚᱨ ᱞᱟᱦᱟᱼᱼ ᱞᱟᱦᱟ ᱢᱟᱭ ᱫᱟᱜ ᱵᱟᱲᱟ ᱠᱮᱫ ᱟᱨ ᱦᱚᱸᱜᱼᱚᱭ ᱱᱤᱛᱚᱜ ᱟᱢ ᱦᱟᱸᱜ ᱫᱟᱜ ᱨᱮᱭᱟᱜ ᱪᱮᱫ ᱠᱷᱚᱵᱚᱨ ᱜᱮ ᱵᱟᱹᱱᱩᱜ ᱟᱠᱟᱼᱼ
ᱟᱪᱪᱷᱟ ᱛᱚᱞᱟ ᱠᱚᱫᱚ ᱯᱮ ᱜᱤᱰᱤ ᱟᱠᱟᱫᱟ ᱥᱮ ᱵᱟᱝ?
ᱦᱳᱭ ᱜᱤᱰᱤ ᱜᱮᱼᱼ
ᱟᱪᱪᱷᱟ
ᱟᱫᱚ ᱚᱱᱛᱮ ᱜᱮ ᱟᱯᱮ ᱥᱮᱫ ᱜᱮᱼᱼ
ᱟᱞᱮ ᱥᱮᱫ ᱦᱚᱸ ᱜᱤᱰᱤ ᱫᱚᱞᱮ ᱜᱤᱰᱤ ᱠᱟᱫᱟ ᱦᱟᱸᱜ ᱠᱟᱹᱴᱤᱡᱼᱼ ᱞᱟᱹᱴᱩ ᱵᱟᱲᱟ ᱠᱟᱱᱟ ᱢᱤᱫ ᱠᱟᱹᱴᱩᱵ ᱜᱟᱱ ᱫᱚᱢᱮ ᱫᱚ ᱦᱟᱸᱜ ᱟᱨ ᱞᱟᱹᱴᱩᱜᱼᱟ᱾
ᱨᱚᱦᱚᱭ ᱠᱚᱫᱚ ᱟᱹᱣᱨᱤ ᱛᱟᱦᱚᱞᱮ ᱮᱦᱚᱵ ᱵᱟᱲᱟ ᱦᱩᱭᱩᱜᱼᱟ᱾
ᱟᱹᱣᱨᱤ ᱟᱹᱣᱨᱤ ᱥᱚᱢᱚᱭ ᱠᱚᱫᱚ ᱟᱹᱣᱨᱤᱼᱟ ᱦᱚᱜᱚᱭᱛᱚ ᱫᱟᱜ ᱨᱮᱱᱟᱜ ᱡᱟᱼᱼ ᱧᱮᱞᱚᱜ ᱠᱟᱱᱟ ᱮᱠᱫᱚᱢ ᱫᱟᱜ ᱜᱮ ᱵᱟᱭ ᱫᱟᱜ ᱦᱟᱹᱜ ᱟᱫᱚᱼᱼ ᱫᱟᱜ ᱞᱮᱠᱷᱟᱱ ᱦᱳᱭᱛᱳ ᱦᱟᱸᱜ ᱨᱚᱦᱚᱭ ᱠᱚᱫᱚ ᱮᱦᱚᱵ ᱠᱚᱜ ᱜᱮᱭᱟ ᱫᱟᱜ ᱜᱮ ᱠᱟᱹᱴᱤᱡ ᱦᱚᱸ ᱵᱟᱹᱱᱩᱜᱼᱟ ᱵᱟᱹᱫ ᱵᱟᱹᱭᱦᱟᱹᱲ ᱨᱮ ᱫᱟᱜ ᱵᱟᱹᱱᱩᱜᱼᱟ ᱥᱤᱛᱩᱝ ᱜᱮ ᱫᱚᱢᱮ
ᱦᱳᱭ ᱥᱤᱛᱩᱝ ᱫᱚᱭ ᱫᱚᱢᱮ ᱟᱹᱰᱤ ᱜᱚᱨᱚᱢᱼᱼ
ᱱᱚᱣᱟ ᱛᱟᱦᱚᱞᱮ ᱠᱷᱟᱱᱡ ᱫᱚ ᱛᱟᱯᱚᱨᱮ ᱱᱮ ᱦᱚᱲᱚᱲ ᱢᱟᱛᱚ ᱢᱤᱱᱤ ᱠᱚᱦᱚᱸ ᱵᱟᱹᱱᱩᱜᱼᱟ᱾ ᱥᱮᱞᱚ ᱠᱟᱦᱚᱸ ᱪᱟᱸᱫᱳ ᱵᱚᱸᱜᱟ ᱠᱚᱭᱚᱜᱼᱼ ᱠᱚᱭᱚᱜ ᱠᱟᱛᱮᱫ ᱜᱮᱞᱮ ᱛᱟᱦᱮᱱᱟ ᱩᱱᱤ ᱛᱤᱥᱮ ᱫᱟᱜ ᱡᱟᱹᱲᱤᱭᱤᱭᱟ ᱛᱚᱵᱮ ᱟᱹᱱᱤᱡ ᱜᱮ ᱪᱟᱥ ᱞᱮ ᱟᱬᱜᱚ ᱫᱟᱲᱮᱭᱟᱜᱼᱟ᱾
ᱦᱳᱭ ᱦᱳᱭ ᱱᱚᱛᱮ ᱦᱚᱸ ᱚᱱᱠᱟ ᱢᱟᱹᱡᱷᱷᱟ ᱧᱚᱜ ᱜᱮᱼᱼ
ᱟᱪᱪᱷᱟ ᱟᱪᱪᱷᱟ
ᱦᱳᱭ ᱦᱳᱭ
ᱛᱟᱦᱚᱞᱮ ᱜᱚᱝᱠᱮ ᱟᱯᱮᱚ ᱵᱤᱨ ᱫᱤᱥᱚᱢ ᱥᱮ ᱵᱩᱨᱩ ᱫᱤᱥᱚᱢ ᱠᱷᱚᱱᱟ?
ᱱᱚᱛᱮᱼᱼ ᱪᱮᱫ ᱞᱮᱠᱟᱞᱤᱧ ᱞᱟᱹᱭ ᱮᱮᱫ ᱛᱟᱦᱮᱸ ᱵᱤᱨ ᱫᱤᱥᱚᱢ ᱦᱚᱸ ᱵᱟᱝ᱾ ᱟᱨ ᱵᱩᱨᱩ ᱫᱤᱥᱚᱢ ᱦᱚᱸ ᱵᱟᱝ,
ᱟᱪᱪᱷᱟ ᱟᱪᱪᱷᱟ ᱮᱠᱷᱮᱱ ᱴᱟᱺᱰᱤ ᱜᱮᱛᱟᱭ ᱛᱚ?
ᱦᱳᱭ ᱦᱳᱭ ᱡᱟᱦᱟᱸ ᱠᱚ ᱢᱮᱛᱟᱜᱼᱟ
ᱚᱱᱟ ᱫᱚ ᱟᱫᱚ ᱜᱚᱝᱠᱮ ᱠᱟ ᱯᱟᱦᱴᱟ ᱯᱟᱲᱟᱜ ᱠᱟᱱᱟ, ᱚᱠᱟ ᱫᱤᱥᱚᱢ ᱮᱱᱛᱮᱫ?
ᱦᱮᱸ ᱵᱟᱝᱜᱟᱞ ᱫᱤᱥᱟᱹᱢ ᱯᱟᱲᱟᱜ ᱠᱟᱱᱟ᱾
ᱦᱮᱸ ᱦᱮᱸ ᱵᱟᱝᱜᱟᱞ ᱫᱚ ᱦᱮᱸ ᱚᱠᱟ ᱚᱠᱟᱥᱮᱫ? ᱫᱤᱥᱚᱢ ᱡᱮᱢᱚᱱ ᱟᱞᱮᱜ ᱡᱮᱢᱚᱱ ᱟᱞᱮ- ᱚᱱᱮ ᱡᱮᱢᱚᱱ ᱟᱢᱫᱚ ᱫᱚ ᱡᱮᱢᱚᱱ ᱢᱟᱱ ᱫᱤᱥᱚᱢ ᱦᱮᱸᱥᱮ, ᱚᱱᱮ ᱚᱸᱵᱮ ᱜᱮ ᱠᱤᱪᱷᱩᱢ ᱵᱟᱲᱟᱭᱟ ᱡᱮ ᱟᱢ, ᱦᱮᱸ᱾
ᱚᱸᱠᱟ ᱢᱟ ᱫᱚ ᱪᱮᱫ ᱵᱟᱲᱟᱭ ᱵᱟᱹᱱᱩᱜ ᱟᱠᱟᱫᱟ ᱛᱷᱚ,
ᱟᱪᱪᱷᱟ ᱟᱪᱪᱷᱟ ᱟᱪᱪᱷᱟ ᱴᱷᱤᱠ ᱜᱮᱭᱟ ᱚᱱᱟ ᱫᱚ ᱵᱟᱲᱟᱭ ᱦᱚᱭᱛᱳ ᱦᱟᱸᱜ ᱵᱟᱢ ᱳᱸ ᱛᱚᱞᱟᱥ ᱵᱟᱢ ᱦᱟᱛᱟᱣ ᱟᱠᱟᱫᱟ ᱦᱳᱭᱛᱳ ᱚᱠᱚᱭ ᱦᱚᱸ ᱵᱟᱝᱠᱚ ᱞᱟᱹᱭ ᱵᱟᱲᱟ ᱣᱟᱠᱟᱫᱟ ᱦᱟᱸᱜ ᱱᱚᱣᱟ, ᱱᱚᱣᱟ ᱤᱫᱤ ᱠᱟᱛᱮᱫ ᱚᱱᱟᱛᱮ ᱦᱚᱭᱛᱳ ᱦᱟᱸᱜ ᱟᱢ ᱦᱚᱸ ᱵᱟᱢ ᱚᱱᱠᱟ ᱜᱮ ᱟᱵᱚᱣᱟᱜ ᱥᱟᱱᱛᱟᱲ ᱢᱟᱱᱮ ᱯᱚᱱᱚᱛ ᱢᱮᱱᱟᱜᱼᱟ, ᱚᱱᱠᱟ ᱦᱟᱹᱴᱤᱧ ᱦᱮᱱᱟᱜᱼᱟ ᱢᱟᱱ ᱫᱤᱥᱚᱢ ᱦᱮᱱᱟᱜᱼᱟ, ᱥᱤᱧ ᱥᱤᱠᱟᱹᱨ ᱫᱤᱥᱚᱢ ᱦᱮᱸᱱᱟᱜ ᱢᱚᱞ ᱫᱤᱥᱚᱢ ᱢᱮᱱᱟᱜᱼᱟ ᱥᱟᱛ ᱫᱤᱥᱚᱢ ᱦᱮᱱᱟᱜᱼᱟ, ᱢᱟᱱ ᱵᱟᱦᱟ ᱦᱮᱱᱟᱜᱼᱟ, ᱱᱚᱝᱠᱟ ᱜᱮ ᱦᱟᱸᱜ ᱜᱚᱴᱟ ᱢᱟᱱᱮ ᱱᱚᱣᱟ ᱫᱚ ᱵᱤᱦᱟ- ᱵᱤᱦᱟᱨ, ᱵᱮᱝᱜᱚᱞ, ᱟᱥᱟᱢ, ᱩᱲᱤᱥᱟ, ᱛᱤᱱᱟᱹᱜ ᱜᱮ ᱱᱚᱝᱠᱟ ᱥᱟᱱᱛᱟᱲ ᱛᱮᱦᱚᱸ ᱠᱤᱪᱷᱩ ᱦᱟᱸᱜ ᱡᱚᱢ ᱞᱮᱠᱟᱨ ᱵᱚᱱ ᱦᱟᱹᱴᱤᱧ ᱟᱠᱟᱫᱟ ᱦᱳᱭᱛᱳ ᱦᱟᱸᱜ ᱱᱚᱣᱟ ᱠᱚᱫᱚ ᱦᱟᱸᱜ ᱢᱮ ᱵᱟᱝ ᱪᱚᱨᱪᱟᱜ ᱦᱳᱭ ᱪᱟᱹᱜ ᱦᱚᱸ ᱵᱟᱝ ᱪᱚᱨᱪᱟᱜ ᱛᱮ ᱱᱚᱣᱟ ᱠᱚᱫᱚ ᱦᱚᱭᱛᱳ ᱦᱟᱸᱜ ᱵᱟᱢ ᱟᱸᱡᱚᱢ ᱟᱠᱟᱫᱟ ᱟᱫᱚ ᱚᱱᱟ ᱱᱤᱭᱟᱹ ᱫᱚ ᱯᱨᱚᱵᱽᱞᱚᱢ ᱵᱟᱹᱱᱩᱜᱼᱟ ᱡᱟᱦᱟᱸ ᱛᱤᱥ ᱦᱟᱸᱜ ᱮᱢ ᱟᱸᱡᱚᱢ ᱞᱮᱠᱷᱟᱡ ᱮᱢ ᱵᱩᱡᱼᱟ ᱡᱮ ᱥᱮ ᱠᱩᱞᱤ ᱞᱮᱠᱷᱟᱡ ᱮᱢ ᱵᱩᱡᱽ ᱫᱟᱲᱮᱭᱟᱜᱼᱟ ᱡᱮ ᱟᱵᱚ ᱫᱚ ᱚᱠᱟ ᱫᱤᱥᱚᱢ ᱨᱮᱵᱚᱱ ᱯᱟᱲᱦᱟᱜ ᱠᱟᱱᱟ᱾ ᱦᱳᱭᱥᱮ ᱟᱫᱚ ᱛᱟᱦᱚᱞᱮ ᱠᱷᱟᱡ ᱫᱚ ᱟᱞᱮ ᱡᱮᱢᱚᱱ ᱢᱟᱱ ᱫᱤᱥᱚᱢ, ᱛᱚ ᱟᱞᱮ ᱢᱟᱱ ᱫᱤᱥᱚᱢ ᱨᱮᱫᱚ ᱵᱩᱨᱩᱵᱽ ᱵᱤᱨ, ᱵᱤᱨ ᱛᱮᱫᱚ ᱵᱟᱹᱱᱩᱜᱼᱟ ᱟᱱᱮ ᱥᱟᱨᱡᱚᱢ ᱵᱤᱨ ᱛᱮᱫᱚ ᱵᱟᱹᱱᱩᱜᱼᱟ ᱵᱩᱨᱩ ᱫᱚ ᱦᱮᱱᱟᱜᱼᱟ, ᱚᱸᱠᱟ ᱜᱮ ᱮᱻ ᱮᱴᱟᱜᱽ ᱠᱤᱪᱷᱩᱠ ᱡᱟ ᱦᱩᱠᱻᱟ ᱫᱤᱥᱚᱢ ᱦᱤᱥᱟᱹᱵ ᱛᱮ ᱟᱫᱚ ᱵᱩᱡᱽ ᱫᱟᱲᱮᱭᱟᱜᱼᱟ ᱱᱚᱣᱟ ᱫᱤᱥᱚᱢ ᱨᱮᱫᱚ ᱛᱟᱦᱚᱞᱮ ᱚᱸᱠᱟᱱᱟᱜ ᱡᱤᱱᱤᱥ ᱫᱚ ᱵᱟᱹᱱᱩᱜᱼᱟ,
ᱦᱳᱭ ᱦᱳᱭ᱾
ᱛᱟᱞᱦᱮ ᱫᱚ ᱚᱱᱠᱟᱱ ᱠᱟᱛᱷᱟ ᱾
ᱦᱩᱸ ᱛᱟᱦᱮᱞᱮ ᱜᱚᱝᱠᱮ ᱜᱟᱯᱟ ᱛᱚ ᱛᱟᱞᱮ ᱛᱤᱨᱤᱥᱼᱥᱟ ᱡᱩᱱ ᱦᱟᱸᱜ ᱥᱮᱴᱮᱨᱚᱜ ᱠᱟᱱᱟ ᱦᱚᱸᱜᱼᱚᱭ, ᱛᱟᱦᱮᱞᱮ ᱪᱷᱤᱵᱤ ᱛᱤᱨᱤᱥᱥᱟ ᱡᱩᱱ ᱤᱫᱤ ᱠᱟᱛᱮᱫ ᱪᱮᱫ ᱞᱮᱠᱟ ᱥᱟᱯᱲᱟᱣ ᱟᱯᱮ ᱚᱱᱟ ᱠᱚᱨᱮᱱᱟᱜ ᱫᱚ ᱛᱟᱦᱮᱸᱱᱟ?
ᱥᱟᱯᱲᱟᱣ ᱱᱚᱛᱮ ᱟᱞᱮ ᱥᱮᱜ ᱦᱚᱸ ᱛᱷᱚᱲᱟ ᱠᱟᱹᱴᱤᱡ ᱢᱟᱪᱷᱟ ᱧᱚᱜ ᱜᱮᱯ ᱠᱷᱟᱨᱟᱯ ᱯᱟᱞᱟᱣ ᱦᱩᱭᱩᱜ ᱠᱟᱱᱟ ᱱᱤᱭᱟᱹ ᱣᱟᱴ ᱫᱚ,
ᱦᱚᱸ ᱦᱮᱸ ᱦᱮᱸ ᱾ ᱟᱪᱪᱷᱟ, ᱛᱟᱦᱮᱞᱮ ᱪᱮᱫ ᱠᱚ ᱦᱩᱭᱩᱜ ᱛᱟᱦᱮᱱᱟ?
ᱠᱷᱟᱹᱞᱤ ᱚᱱᱟ ᱵᱚᱸᱜᱟ ᱵᱩᱨᱩ ᱜᱮ ᱦᱩᱭᱩᱜᱼᱟ ᱡᱟᱹᱥ ᱛᱤ ᱡᱟᱦᱟᱸᱱᱟᱜ ᱫᱚ ᱵᱚᱞᱮ ᱵᱟᱝ, ᱟᱨ ᱚᱱᱟᱻᱭ ᱢᱤᱫ ᱵᱟᱨ ᱞᱟᱹᱴᱩ ᱦᱚᱲ ᱥᱮ ᱡᱟᱦᱟᱸᱭ ᱡᱟᱦᱟᱸᱟᱱᱟᱜ ᱠᱩ ᱢᱟᱱᱮ ᱠᱩ ᱵᱟᱠᱷᱮᱨ ᱠᱷᱟᱡ ᱚᱱᱟ ᱦᱩᱞ ᱢᱟᱦᱟ ᱵᱟᱵᱚᱛ ᱛᱮ,
ᱦᱮᱸ ᱦᱮᱸ ᱦᱮᱸ,
ᱥᱮᱜ ᱪᱮᱫᱟᱜ ᱦᱩᱭᱩᱜᱼᱟ, ᱪᱮᱫᱟᱜ ᱠᱚ ᱯᱟᱞᱟᱣᱟ ᱚᱱᱟ ᱜᱮᱠᱚ ᱵᱟᱠᱷᱮᱬ ᱵᱟᱲᱟᱭᱟ, ᱟᱨ ᱩᱸᱠᱩ ᱜᱤᱫᱟᱹᱨ ᱯᱤᱫᱟᱹᱨ ᱠᱚ ᱡᱟᱦᱟᱸᱱᱟᱜ ᱠᱚ ᱞᱟᱹᱭ ᱠᱷᱟᱡ ᱵᱚᱞᱮ ᱚᱱᱚᱲᱦᱮᱸᱫ ᱠᱚ, ᱡᱟᱦᱟᱸᱱᱟᱜ ᱵᱚᱞᱮ,
ᱦᱟᱦᱟ ᱾
ᱚᱱᱟ, ᱠᱟᱹᱴᱤᱡ ᱢᱟᱪᱷᱟ ᱛᱮ, ᱠᱟᱹᱴᱤᱡ ᱢᱟᱪᱷᱟ ᱛᱮᱜᱮ, ᱯᱟᱨᱚᱢ ᱟᱨᱻᱚ ᱾
ᱢᱟᱬᱤᱡ ᱠᱟᱹᱴᱤᱡ ᱠᱩᱧ ᱧᱮᱞ ᱟᱜᱩᱣᱟᱠᱟᱜᱼᱟ, ᱟ. ᱛᱳ ᱨᱮ ᱦᱩᱭᱩᱜᱼᱟ, ᱟᱫᱚ ᱫᱚᱢᱮ ᱟᱹᱰᱤ ᱢᱟᱨᱟᱝ ᱠᱷᱚᱱᱚ ᱯᱨᱳᱜᱨᱟᱢ ᱠᱚᱫᱚ ᱦᱟᱸᱜ, ᱵᱟᱝᱞᱮ ᱠᱚᱨᱟᱣ ᱵᱟᱲᱟᱣ ᱟᱠᱟᱫᱼᱟ ᱾ ᱚᱱᱠᱟ ᱜᱮ, ᱡᱮ ᱢᱤᱫᱴᱮᱱ ᱱᱚᱜᱼᱚᱭ, ᱡᱮᱢᱚᱱ ᱯᱚᱱᱨᱚᱭ ᱟᱜᱚᱥᱴ ᱨᱮ ᱡᱮᱢᱚᱱ ᱨᱮᱞᱤ ᱦᱩᱭᱩᱜᱼᱟ ᱾ ᱚᱱᱠᱟ ᱜᱮ ᱠᱟᱹᱴᱤᱡ ᱜᱤᱫᱽᱨᱟᱹ ᱛᱮ ᱟᱹᱛᱳ ᱾ ᱠᱩᱞᱦᱤ ᱠᱩᱞᱦᱤ ᱛᱮ, ᱨᱮᱞᱤ ᱞᱮ ᱠᱚᱨᱟᱣᱟ ᱾ ᱟᱨ, ᱥᱟᱶᱛᱮ ᱤᱭᱟᱹ, ᱥᱤᱫᱩ ᱠᱟᱹᱱᱷᱩᱣᱟᱜ, ᱠᱷᱼᱭᱜ ᱚᱱᱟ ᱪᱷᱳᱵᱤ ᱨᱮ ᱢᱟᱞᱟ ᱦᱚᱨᱚᱜ ᱠᱚ, ᱟᱨ ᱚᱱᱮ, ᱚᱱᱠᱟ ᱱᱟᱜ ᱠᱚ ᱚᱱᱚᱲ ᱦᱮᱫ ᱠᱚ, ᱠᱤᱪᱷᱩ ᱢᱤᱫᱵᱟᱨ ᱜᱤᱫᱽᱨᱟᱹ ᱠᱚ, ᱞᱟᱹᱭ ᱛᱟᱵᱚᱱᱟ ᱥᱮᱨᱮᱧ ᱠᱚ, ᱚᱱᱮ ᱦᱩᱞ ᱤᱫᱤ ᱠᱟᱛᱮᱜ, ᱥᱮᱨᱮᱧ ᱡᱟᱦᱟᱸ ᱠᱚ ᱾ ᱟᱨ ᱟᱨ, ᱩᱱᱠᱩ ᱡᱟᱦᱟᱸᱭ ᱢᱟᱫᱽᱫᱷᱚᱢᱤᱠ ᱟ ᱮᱭᱤᱪ ᱮᱥ ᱡᱟᱦᱟᱸᱭ ᱠᱚ, ᱯᱟᱥ ᱟᱠᱟᱫ ᱛᱟᱵᱚᱱᱟ, ᱩᱱᱠᱩ ᱠᱚ ᱠᱤᱪᱷᱩ ᱯᱨᱟᱭᱤᱡᱽ ᱠᱚᱞᱮ, ᱮᱢ ᱵᱟᱲᱟ ᱟᱠᱚᱣᱟ ᱾ ᱡᱟᱦᱟᱸ ᱛᱤᱱᱟᱹᱜ ᱠᱚ, ᱯᱟᱥᱟ ᱟᱛᱳ ᱨᱮᱱ ᱮᱱᱛᱮᱫ, ᱟᱨ ᱚᱱᱠᱟ ᱜᱮ ᱟᱵᱚ ᱨᱮᱱ ᱡᱟᱦᱟᱸᱭ ᱠᱮᱞᱟᱵ ᱨᱮᱱ ᱦᱮᱱᱟᱜ ᱠᱚᱣᱟ, ᱩᱱᱠᱩ ᱦᱚᱸ ᱠᱤᱪᱷᱩ ᱥᱚᱫᱚᱥᱥᱚ ᱚᱸᱰᱮ ᱠᱚ, ᱦᱤᱡᱩᱜᱼᱟ ᱾ ᱛᱟᱯᱚᱨᱮ ᱠᱟᱛᱷᱟ ᱢᱟᱱᱚᱛᱟᱱ ᱥᱤᱫᱩ ᱠᱟᱹᱱᱷᱩ ᱤᱫᱤ ᱠᱟᱛᱮᱫ, ᱚᱱᱟ ᱦᱩᱞ ᱤᱫᱤ ᱛᱮ, ᱪᱮᱫ ᱦᱩᱭ ᱞᱮᱱᱟ, ᱪᱮᱫ ᱞᱮᱠᱟ ᱛᱟᱦᱮᱸ ᱞᱮᱮᱱᱟ ᱾ ᱪᱮᱫ ᱞᱮᱠᱟ ᱵᱷᱟᱵᱮ ᱛᱮ, ᱟᱵᱚ ᱤᱝᱨᱮᱡᱽ ᱠᱚ, ᱱᱟᱦᱟᱪᱟᱨ ᱞᱮᱫ ᱠᱟᱛᱮ, ᱟᱹᱰᱤ ᱜᱟᱱ ᱠᱟᱛᱷᱟ ᱨᱚᱲ ᱠᱟᱛᱮ, ᱱᱚᱝᱠᱟ ᱠᱟᱛᱮ ᱜᱮ, ᱯᱟᱨᱚᱢ ᱛᱟᱦᱮᱸᱱᱟ, ᱮᱱᱛᱮᱫ ᱱᱤᱝᱠᱟᱹ ᱜᱮ ᱾ ᱠᱤᱪᱷᱩ ᱫᱚ ᱦᱟᱸᱜ, ᱫᱚ ᱯᱨᱳᱜᱨᱟᱢ ᱠᱚᱫᱚ, ᱵᱟᱞᱮ ᱫᱚᱦᱚ ᱵᱟᱲᱟᱭᱟ ᱾
ᱦᱳᱭ ᱦᱳᱭ᱾
ᱩᱷᱼᱦᱩᱦᱼᱷᱩ ᱾
ᱟᱨ, ᱠᱤᱪᱷᱩ ᱠᱤᱪᱷᱩ ᱡᱟᱭᱼᱮ-ᱜᱽ ᱡᱟᱭᱜᱟ ᱨᱮ, ᱱᱚᱝᱠᱟ ᱟᱸᱡᱚᱢᱚᱜ ᱠᱟᱱᱟ ᱡᱮ ᱦᱚᱜᱼᱚᱸᱭ, ᱵᱚᱞ ᱮᱱᱮᱡ ᱥᱮ, ᱡᱟᱦᱟᱸᱱᱟᱜ ᱠᱚ, ᱦᱩᱭ ᱦᱚᱪᱚ ᱮᱫᱟ ᱾ ᱟᱫᱚ, ᱟᱯᱮ ᱥᱮᱫ ᱫᱚ, ᱚᱝᱠᱟ ᱡᱟᱦᱟᱸᱱᱟᱜ ᱦᱩᱭᱩᱜ ᱠᱟᱱᱟ ᱾
ᱢᱟᱱᱮ, ᱫᱚ ᱦᱟᱸᱜ, ᱯᱨᱳᱜᱨᱟᱢ ᱠᱚᱫᱚ ᱦᱟᱸᱜ, ᱜᱚᱢᱠᱮ ᱵᱟᱝ ᱟᱸᱡᱚᱢ ᱟᱠᱟᱱ ᱦᱳᱭᱛᱳ ᱡᱟᱹᱱᱤᱡ ᱦᱟᱸᱜ, ᱚᱱᱟ ᱵᱚᱞ ᱮᱱᱮᱡ ᱫᱚ ᱦᱟᱸᱜ, ᱠᱚ ᱫᱚᱦᱚ ᱟᱠᱟᱫ ᱜᱮᱭᱟ, ᱢᱟᱱᱮ ᱮᱠᱫᱚᱢ ᱯᱩᱨᱟᱹ ᱰᱤᱴᱮᱞᱥ ᱫᱚ ᱦᱟᱸᱜ, ᱵᱟᱹᱧ ᱞᱟᱹᱭ ᱫᱟᱲᱮᱭᱟᱜ ᱠᱟᱱᱟ ᱾ ᱠᱟᱨ ᱤᱧᱦᱚ ᱱᱟᱷ ᱚᱱᱛᱮ ᱫᱚ ᱵᱟᱹᱧ ᱧᱮᱞ ᱟᱠᱟᱫᱟ ᱾ ᱟᱫᱚ ᱞᱟᱦᱟ ᱞᱟᱦᱟ ᱫᱚ, ᱦᱩᱭ ᱟᱠᱟᱱᱟ ᱾ ᱱᱚᱣᱟ ᱞᱟᱦᱟ ᱥᱮᱨᱢᱟ ᱯᱚᱨᱡᱚᱱᱛᱚ ᱫᱚ, ᱦᱩᱭ ᱟᱠᱟᱱᱟ ᱾ ᱟᱫᱚ ᱱᱮᱥᱟᱜ ᱫᱚ ᱦᱟᱸᱜ, ᱠᱚᱱᱳ ᱠᱷᱚᱵᱚᱨ ᱫᱚ ᱦᱟᱸᱜ ᱫᱚᱢᱮ ᱱᱟᱯᱟᱭ ᱴᱷᱤᱠ ᱫᱚ ᱦᱟᱸᱜ, ᱵᱟᱹᱧ ᱞᱟᱹᱭ ᱫᱟᱲᱮᱭᱟᱢ ᱠᱟᱱᱟ ᱦᱟᱸᱜ, ᱮᱴᱟᱜ ᱫᱚ ᱯᱨᱳᱜᱨᱟᱢ ᱫᱚ ᱦᱟᱸᱜ, ᱵᱟᱹᱧ ᱧᱮᱞ ᱟᱠᱟᱫᱟ, ᱠᱤᱱᱛᱩ ᱵᱚᱞ ᱮᱱᱮᱡ ᱫᱚ, ᱦᱩᱭ ᱣᱟᱠᱟᱵᱱᱟᱷ, ᱱᱤᱭᱟᱹ ᱞᱟᱦᱟ ᱥᱮᱨᱢᱟ ᱯᱚᱨᱡᱚᱱᱛᱚ ᱫᱚ ᱦᱩᱭ ᱟᱠᱟᱱᱟ ᱾ ᱱᱮᱥᱟᱜ ᱫᱚ ᱠᱳᱱᱚ ᱠᱷᱚᱵᱚᱨ ᱫᱚ ᱦᱟᱸᱜ, ᱵᱟᱹᱧ ᱫᱚᱦᱚ ᱟᱠᱟᱫᱟ, ᱤᱧᱦᱚᱸ, ᱢᱟᱱᱮ ᱤᱧ ᱦᱚᱸ ᱠᱤᱪᱷᱩ ᱵᱟᱨ ᱯᱮ ᱥᱮᱨᱢᱟ ᱠᱷᱚᱡ ᱫᱚ, ᱚᱱᱟ ᱠᱷᱚᱡ ᱫᱚ, ᱠᱟᱹᱴᱤᱡ ᱥᱟᱺᱜᱤᱧ ᱧᱚᱜ ᱨᱮᱜᱮ, ᱦᱤᱱᱟ. ᱧᱟ ᱾ ᱮᱱᱛᱮᱫ ᱫᱚᱢᱮ ᱮᱠᱴᱟ ᱡᱚᱲᱤ ᱛᱚ ᱦᱟᱸᱜ, ᱵᱟᱝ ᱛᱟᱦᱮᱸ ᱞᱮᱠ ᱞᱮᱠᱟ ᱜᱤᱧ ᱢᱚᱱᱮ ᱭᱟᱠᱟᱫᱟ, ᱵᱚᱞ ᱮᱱᱮᱡ ᱥᱮ ᱯᱟᱛᱟ ᱾ ᱟᱻ, ᱪᱷᱟᱛᱟ ᱠᱚᱨᱮ ᱾ ᱫᱚᱱᱟ ᱛᱮᱫ ᱛᱮ, ᱚᱱᱟ ᱛᱮᱠᱷᱟᱨ ᱟᱫᱚ, ᱚᱱᱟ ᱠᱚ ᱤᱫᱤ ᱠᱟᱛᱮ ᱰᱤᱴᱮᱞᱥ ᱨᱮᱦᱚᱸ, ᱵᱟᱝ ᱦᱟᱛᱟᱣ ᱦᱩᱭᱩᱜ ᱠᱟᱱᱟ ᱾ ᱡᱮ, ᱚᱠᱟᱨᱮ ᱦᱩᱭᱩᱜ ᱠᱟᱱᱟ ᱥᱮ, ᱵᱟᱝ ᱦᱩᱭᱩᱜ ᱠᱟᱱᱟ ᱾ ᱟᱫᱚ ᱦᱳᱭ ᱛᱳ, ᱟᱥᱟ ᱭᱟ. ᱧ ᱡᱟᱹᱱᱤᱡ, ᱚᱱᱟ ᱠᱚᱨᱮ ᱫᱚ ᱦᱩᱭᱩᱜᱼᱟ, ᱡᱟᱱᱤᱡ ᱠᱷᱟᱡ, ᱩᱱᱟᱹᱜ ᱫᱤᱱ ᱠᱚ ᱠᱚᱨᱟᱣ ᱤᱫᱤ ᱟᱠᱟᱫᱟ ᱠᱚ, ᱱᱚᱝᱠᱟ ᱠᱷᱚᱵᱚᱨ ᱫᱚ ᱾
ᱦᱳᱭ ᱾
ᱟᱫᱚ, ᱟᱯᱮ ᱥᱮᱫ ᱜᱚᱝᱠᱮ, ᱱᱚᱣᱟ ᱠᱚᱭᱚ ᱦᱩᱭᱩᱜ ᱠᱟᱱᱟ ᱥᱮ, ᱵᱟᱝ ᱦᱩᱭᱩᱜ ᱠᱟᱱᱟ, ᱱᱚᱝᱠᱟ ᱱᱟᱜ ᱠᱚᱫᱚ ᱾
ᱱᱚᱱᱛᱮ ᱟᱞᱮ ᱥᱮᱫ ᱦᱚᱸ ᱚᱱᱮ ᱵᱮᱱ ᱞᱟᱹᱭ ᱠᱮᱫ ᱞᱮᱠᱟ ᱞᱟᱦᱟ ᱥᱮᱨᱢᱟ ᱚᱱᱠᱟᱼᱼ ᱚᱱᱠᱟ ᱟᱰᱮᱯᱟᱥᱮ ᱢᱟᱱᱮ ᱟ ᱟᱹᱛᱩ ᱨᱮᱫᱚ ᱵᱟᱝ ᱟᱞᱮ ᱱᱚᱣᱟ ᱟᱹᱛᱩ ᱨᱮᱫᱚ ᱵᱚᱞᱮ ᱵᱟᱝ ᱦᱩᱭ ᱠᱟᱱᱟ᱾ ᱚᱱᱠᱟ ᱟᱰᱮᱯᱟᱥᱮ ᱟᱛᱳ ᱨᱮ ᱟᱸᱡᱚᱢ ᱞᱮᱱᱟ ᱚᱱᱠᱟ᱾
ᱦᱩᱸ ᱦᱩᱸ
ᱛᱚ ᱞᱟᱦᱟ ᱥᱮᱨᱢᱟ ᱱᱤᱭᱟᱹᱼᱼ ᱱᱤᱭᱟᱹ ᱵᱟᱨ ᱫᱚ ᱦᱟᱜ ᱵᱟᱝ ᱠᱷᱚᱵᱚᱨ ᱥᱮᱨᱚᱠᱚᱢ ᱵᱟᱝ ᱧᱟᱢ ᱠᱟᱱᱟ ᱛᱚ
ᱦᱩᱸ ᱦᱩᱸ ᱦᱩᱸ
ᱟᱫᱚ ᱵᱩᱡᱷᱟᱹᱜ ᱠᱟᱱᱟ ᱵᱟᱝᱠᱩ ᱮᱱᱮᱡ ᱚᱪᱚᱭᱟ ᱯᱟᱥᱮᱡ ᱵᱚᱞ ᱫᱚᱼᱼ ᱩᱱ ᱢᱟᱱᱮ ᱡᱩᱱ ᱦᱤᱞᱳᱜ ᱫᱚ, ᱢᱟᱱᱮ ᱜᱟᱯᱟ ᱫᱚ ᱦᱩᱭ ᱫᱟᱲᱮᱭᱟᱜᱼᱟ ᱚᱱᱟ ᱯᱚᱨ ᱠᱚᱼᱼ ᱯᱮᱥᱮ ᱚᱱᱠᱟ ᱟᱸᱡᱚᱢᱚᱜ ᱠᱟᱱᱟ᱾
ᱵᱷᱟᱜᱤ ᱢᱤᱫᱴᱮᱱ ᱟᱹᱰᱤ ᱱᱟᱯᱟᱭ ᱦᱩᱭᱩᱜᱼᱟ ᱪᱮᱫᱟᱜ ᱥᱮ ᱫᱚᱢᱮ ᱮᱠᱴᱟ ᱪᱮᱦᱨᱟ ᱦᱚᱭᱛᱳ ᱦᱜ ᱵᱟᱝ ᱵᱩᱡᱩᱜ ᱠᱟᱱᱟ ᱱᱤᱛᱚᱜ ᱛᱮᱫᱚ ᱟᱸᱜ ᱠᱚᱱ ᱡᱚᱛᱚ ᱜᱮᱼᱼ ᱟᱥᱛᱮ ᱛᱮ ᱥᱤᱠᱷᱱᱟᱛᱚᱜ ᱠᱟᱱᱟ ᱵᱩᱡ ᱫᱟᱵᱚᱱ ᱡᱮ ᱛᱮᱦᱮᱧ ᱛᱮᱦᱮᱧ ᱫᱚ ᱟᱵᱚᱣᱟᱜ ᱫᱚ ᱱᱚᱣᱟ ᱫᱚ ᱟᱹᱰᱤ ᱢᱟᱨᱟᱝ ᱫᱤᱱ ᱠᱟᱱᱟ ᱟᱹᱰᱤᱼᱼ ᱥᱚᱨᱵ ᱴᱷᱮᱱ ᱫᱚ ᱱᱚᱰᱮ ᱵᱚᱱᱟᱹ ᱨᱚᱢᱚᱡᱚᱱ ᱚᱱᱠᱟ ᱞᱮᱠᱷᱟᱱ ᱫᱚᱼᱼ ᱡᱟᱦᱟᱸ ᱩᱫᱽᱫᱮᱥᱚ ᱛᱮ ᱛᱤᱨᱤᱥᱟ ᱡᱩᱱ ᱵᱚᱱ ᱯᱟᱞᱚᱱᱟ ᱮᱱᱛᱮᱫ ᱚᱱᱟ ᱨᱮᱱᱟᱜ ᱦᱳᱭᱛᱳ ᱤᱭᱟᱹᱼᱼ ᱟᱥᱚᱞ ᱩᱫᱽᱫᱮᱥᱚ ᱛᱮᱫ ᱜᱮ ᱪᱟᱵᱟᱜᱼᱟ ᱚᱱᱟ ᱤᱠᱤ ᱠᱟᱛᱮ ᱚᱱᱟ ᱵᱟᱵᱚᱫ ᱛᱚ ᱦᱟᱸ ᱛᱚ ᱜᱟᱞᱢᱟᱨᱟᱣ ᱫᱚ ᱵᱟᱝ ᱦᱩᱭᱩᱜᱼᱟ ᱚᱸᱰᱮ ᱵᱚᱞ ᱮᱱᱮᱡ ᱴᱷᱮᱡ ᱫᱚ ᱡᱮᱦᱮᱛᱩ ᱠᱷᱮᱞᱟ ᱦᱩᱭᱩᱜ ᱛᱚ ᱠᱷᱟ ᱜᱮ ᱚᱸᱰᱮ ᱠᱷᱱᱟᱜ ᱨᱚᱯᱚᱲ ᱫᱚ ᱦᱩᱭᱩᱜᱼᱟ ᱥᱮ ᱜᱟᱞᱚᱪᱚᱜᱼᱟ ᱠᱚᱼᱼ ᱛᱟᱦᱚᱞᱮ ᱠᱷᱟᱱᱡ ᱫᱚ ᱚᱱᱟ ᱤᱫᱤ ᱠᱟᱛᱮ ᱵᱟᱝ ᱦᱩᱭ ᱞᱮᱱᱠᱷᱟᱱ ᱦᱭᱛᱳ ᱟᱹᱰᱤ ᱱᱟᱯᱟᱭᱚᱜᱼᱟ᱾
ᱦᱳᱭ ᱦᱳᱭ ᱚᱱᱠᱟᱟᱜ ᱜᱮ ᱵᱷᱷᱟᱞᱤᱜᱼᱟ᱾
ᱦᱮᱸ ᱫᱮᱵᱚᱨ ᱜᱚᱢᱠᱮ ᱛᱟᱦᱚᱞᱮ ᱟᱵᱮᱱ ᱫᱚ ᱪᱮᱫ ᱠᱚᱵᱮᱱ ᱠᱟᱹᱢᱤ ᱵᱟᱲᱟᱭ ᱛᱟᱦᱮᱱᱟ?
ᱠᱟᱹᱢᱤ ᱵᱟᱲᱮ ᱫᱚ ᱱᱚᱜ ᱚᱚᱭ ᱚᱲᱟᱜ ᱠᱚᱨᱮᱱᱟᱜ ᱜᱮ ᱪᱟᱥ ᱵᱟᱥ ᱠᱟᱹᱢᱤ ᱟᱨ ᱚᱞ ᱯᱟᱲᱦᱟᱣ ᱦᱚᱸ ᱡᱟᱜᱮ ᱦᱩᱭᱩᱜ ᱠᱟᱱᱟ᱾
ᱟᱪ ᱪᱷᱟ ᱛᱟᱦᱚᱞᱮ ᱪᱮᱫ ᱠᱚ ᱚᱞᱚᱜ ᱠᱟᱱ ᱛᱟᱵᱚᱱᱟ?
ᱱᱚᱜ ᱚᱭ ᱤᱱᱴᱟᱨ ᱨᱮ ᱮᱰᱢᱤᱥᱚᱱ ᱦᱩᱭ ᱟᱠᱟᱱᱟ᱾
ᱟᱪ ᱪᱷᱟ ᱟᱪ ᱪᱷᱟ ᱦᱸ ᱛᱟᱦᱞᱮ ᱪᱮᱫ ᱞᱮᱠᱟᱼᱼ ᱢᱮᱱᱟᱜᱼᱟ ᱠᱚᱟᱣ ᱞᱟᱹᱠᱛᱤᱜᱼᱟ ᱥᱮ ᱪᱮᱫ ᱞᱮᱠᱟ ᱟᱢᱟᱜ ᱫᱚ ᱪᱮᱫ ᱞᱮᱠᱟᱢ ᱪᱤᱱᱛᱟᱹ ᱵᱟᱲᱟ ᱟᱠᱟ᱾ ᱞᱟᱯᱮ ᱥᱮᱪᱮᱫ ᱤᱫᱤ ᱠᱟᱛᱮᱫ?
ᱪᱮᱫᱠᱟ ᱵᱟᱹᱧ ᱵᱩᱡᱷᱟᱹᱣ ᱧᱟᱢ ᱞᱮᱫᱟ ᱪᱮᱫ ᱵᱮᱱ ᱞᱟᱹᱭᱠᱟᱫᱟ᱾
ᱵᱩᱡᱷᱟᱹᱣ ᱢᱚᱛᱚᱵ ᱫᱚ ᱦᱩᱭᱩᱜ ᱠᱟᱱᱟ ᱱᱚᱰᱮᱼᱼ ᱠᱟᱨᱚᱱ ᱟᱵᱚ ᱵᱚᱱ ᱯᱟᱲᱦᱟᱜ ᱠᱟᱱᱟ ᱵᱚᱱ ᱡᱚᱛᱚ ᱦᱚᱲ ᱜᱮ ᱠᱚᱢ ᱵᱮᱥᱤ ᱟᱫᱚᱼᱼ ᱢᱤᱫᱴᱮᱱ ᱩᱫᱮᱥᱚ ᱫᱚ ᱡᱚᱛᱚ ᱦᱚᱲᱟᱜ ᱦᱮᱱᱟᱜ ᱛᱟᱚᱱᱟ ᱥᱮ ᱤᱧ ᱫᱚ ᱟᱵᱚ ᱫᱚᱼᱼ ᱡᱮᱢᱚᱱ ᱱᱚᱰᱮ ᱠᱷᱚᱱᱚᱡ ᱢᱤᱫᱴᱮᱱ ᱥᱚᱨᱠᱟᱨᱤ ᱠᱟᱹᱢᱤ ᱵᱚᱱ ᱧᱟᱢ ᱢᱟ ᱦᱮᱸ ᱥᱮᱼᱼ ᱚᱠᱚᱭ ᱫᱚ ᱢᱟᱥᱴᱟᱨᱚᱜᱼᱟᱭ ᱚᱠᱚᱭ ᱫᱚ ᱩᱯᱤᱞᱚᱜᱼ ᱟᱭ ᱚᱠᱚᱭ ᱫᱚ ᱰᱟᱠᱛᱟᱨᱼᱼ ᱟᱨᱚᱜ ᱟᱭ ᱚᱠᱚᱭ ᱫᱚ ᱦᱩᱞᱤᱥ ᱦᱮᱱᱟᱜᱼᱟ ᱟᱫᱚ ᱚᱱᱠᱟᱟᱜᱮ ᱢᱟᱱᱮ ᱟᱵᱮᱱ᱾ ᱪᱮᱫ ᱞᱮᱠᱟ ᱯᱞᱮᱱ ᱵᱮᱱ ᱦᱟᱛᱟᱣ ᱟᱠᱟᱫᱟ ᱞᱟᱦᱟ ᱥᱥᱴᱮᱯ ᱡᱮ ᱟᱨ ᱱᱚᱣᱟ ᱱᱤᱱᱟᱹᱜ ᱞᱤᱧ ᱯᱟᱲᱦᱟᱜ ᱠᱟᱱᱟ ᱱᱚᱣᱟ ᱞᱤᱧ ᱮᱪᱤᱵᱷ ᱞᱟᱜᱟᱣ ᱞᱤᱧᱟ ᱚᱱᱠᱟᱱᱟᱜ ᱪᱮᱫ ᱞᱮᱠᱟ? ᱯᱮᱞᱮᱱ ᱵᱮᱱ ᱫᱚᱦᱚ ᱟᱠᱟᱫᱟ ᱮᱱᱛᱮ ᱢᱚᱱᱮ ᱵᱷᱤᱛᱤᱨ ᱨᱮ ᱚᱱᱟᱞᱤᱧ ᱠᱩᱼᱼ ᱡᱮ ᱚᱱᱟ ᱠᱚ ᱤᱫᱤ ᱠᱟᱛᱮᱜ ᱛᱟᱦᱮ ᱚᱱᱠᱟ ᱢᱚᱛᱚ ᱯᱟᱲᱦᱟᱜ ᱦᱩᱭᱩᱜ ᱟ ᱛᱚ ᱠᱟᱨᱚᱱ ᱦᱩᱭᱩᱜ ᱠᱟᱱᱟ ᱰᱟᱠᱛᱟᱨ ᱞᱟᱹᱜᱤᱫ ᱡᱟᱦᱟᱸ ᱵᱮᱱ ᱯᱟᱲᱦᱟᱣᱟ ᱚᱱᱟ ᱫᱚ ᱦᱳᱭᱛᱚ ᱦᱟᱸᱜ
ᱦᱮᱡ ᱱᱟᱢ
ᱵᱚᱞᱮ ᱚᱠᱟ ᱨᱮᱱᱟᱜ ᱱᱟᱜᱟᱢ ᱡᱮ ᱚᱱᱮ ᱚᱱᱠᱟ ᱜᱮ ᱡᱮ ᱱᱚᱣᱟ ᱪᱮᱫᱞᱮᱠᱟ ᱵᱤᱱ ᱪᱤᱱᱛᱟᱹ ᱵᱟᱲᱟ ᱟᱠᱟᱫᱟ
ᱪᱤᱱᱛᱟᱹ ᱢᱟ ᱢᱮᱱᱟᱜ ᱟᱠᱟᱫ ᱜᱮ ᱟᱫᱚ
ᱦᱮᱞᱳ ᱛᱟᱣ ᱢᱳᱚᱴᱟᱢᱩᱴᱤ ᱟᱵᱮᱱ ᱡᱩᱫᱤᱵᱮᱱ ᱦᱮᱸ ᱟᱸᱡᱚᱢᱚᱜ ᱠᱟᱱᱟ ᱜᱚᱝᱠᱮ
ᱦᱳᱭ
ᱦᱮᱞᱳ ᱦᱮᱞᱳ